ᱦᱮᱸ ᱡᱚᱦᱟᱨ ᱜᱮ᱾
ᱦᱮᱸ ᱡᱚᱦᱟᱨ ᱜᱮ
ᱦᱮᱸ ᱦᱮᱸ ᱦᱮᱸ ᱥᱟᱜᱩᱱ
ᱦᱮᱸ
ᱟᱨ ᱜᱚᱢᱠᱮ ᱛᱟᱦᱞᱮ ᱪᱮᱫ ᱠᱚᱯᱮ ᱪᱤᱠᱟᱹ ᱵᱟᱲᱟᱭᱫᱟ?
ᱮᱸ-ᱮᱸᱯ ᱪᱮᱫ ᱦᱚᱸ ᱵᱟᱝᱼᱟ ᱚᱲᱟᱜ ᱠᱚᱨᱮ ᱜᱮ᱾ ᱟᱨ ᱱᱤᱛᱚᱜ ᱫᱚ ᱟᱭᱳ ᱵᱟᱵᱟ ᱛᱟᱠᱚ ᱠᱚᱫᱚ ᱠᱚ ᱡᱟᱹᱯᱤᱫ ᱵᱟᱲᱟ ᱟᱠᱟᱜᱼᱟ, ᱟᱨ ᱤᱧ ᱫᱩᱧ ᱫᱩᱲᱩᱵ ᱟᱠᱟᱱᱟ ᱱᱚᱜᱼᱚᱭ᱾ ᱟᱫᱚ ᱱᱚᱣᱟ ᱮᱯ ᱨᱮᱜᱮ ᱠᱟᱹᱢᱤ ᱦᱩᱭᱩᱜᱭᱜ ᱠᱟᱱᱟ ᱱᱤᱛᱚᱜ᱾ ᱦᱮᱸ ᱜᱚᱝᱠᱮ ᱟᱡᱚᱢ ᱧᱟᱢ ᱮᱫᱟ,? ᱦᱮᱞᱳ ᱦᱮᱞᱳ, ᱦᱮᱞᱳ᱾ ᱦᱮᱸ ᱜᱚᱢᱠᱮ?
ᱦᱮᱸ ᱞᱟᱹᱭ ᱫᱟᱞᱤᱧ
ᱚ ᱦᱚᱸ ᱵᱟᱝ ᱟᱸᱡᱚᱢᱚᱜ ᱠᱟᱱ ᱛᱟᱦᱮᱸᱫ ᱴᱷᱤᱠ ᱥᱟᱺᱦᱤᱡ
ᱦᱮᱸ ᱦᱮᱸ ᱦᱮᱸ ᱞᱟᱹᱭ ᱫᱟᱞᱤᱧ ᱟᱯᱮᱥᱮᱱ ᱫᱚ ᱱᱤᱛᱚᱜ ᱪᱮᱫ ᱯᱮ ᱪᱤᱠᱟᱹ ᱵᱟᱲᱟᱭᱮᱫᱟ
ᱚᱻ ᱠᱟᱹᱢᱤ ᱠᱚ ᱵᱟᱝ ᱠᱟᱹᱢᱤ ᱠᱚᱫᱚ ᱱᱤᱭᱟᱹ ᱥ ᱼᱼ ᱥᱚᱢᱚᱭ ᱫᱚ ᱚᱱᱠᱟ ᱫᱚ ᱡᱟᱦᱱᱟᱜ ᱠᱚᱫᱚ ᱵᱟᱝ ᱦᱩᱭᱩᱜ ᱠᱟᱱᱟ ᱚᱲᱟᱜ ᱠᱚᱨᱮᱜ ᱜᱮ ᱟᱨ ᱠᱤᱪᱤᱫ ᱟᱨ ᱠᱤᱪᱷᱩ ᱫᱤᱱ ᱛᱟᱭᱚᱢ ᱜᱮ ᱦᱟᱸᱜ ᱞᱮ ᱛᱚᱞᱟ ᱠᱚᱞᱮ ᱜᱤᱰᱤᱭᱟ
ᱟ ᱦᱮᱸ
ᱦᱩᱲᱩ ᱨᱚᱦ ᱵᱟᱠᱷᱨᱟ
ᱦᱳᱭ ᱦᱳᱭ
ᱦᱮᱸ ᱟᱯᱮ ᱠᱚᱫᱚ ᱪᱮᱫ ᱠᱚᱯᱮ ᱪᱤᱠᱟᱹ ᱵᱟᱲᱟᱭᱼᱟ
ᱦᱮᱸ ᱦᱮᱸ ᱟᱞᱮ ᱦᱚᱸ ᱛᱚᱞᱟ ᱞᱮ ᱜᱤᱰᱤ ᱠᱟᱫᱟ ᱟ ᱱᱚᱜ ᱠᱤᱪᱷᱩ ᱦᱟᱨᱟ ᱵᱟᱲᱟ ᱟᱠᱟᱱᱟ ᱫᱟᱜ ᱠᱟᱹᱴᱤᱡ ᱮᱸ ᱥᱚᱝᱠᱚᱴ ᱠᱷᱟᱹᱛᱤᱨ ᱛᱮ ᱚᱱᱟ ᱟᱹᱣᱨᱤ ᱞᱮ ᱤᱟ. ᱳᱼᱟ ᱜᱟᱱ ᱠᱟᱱᱟ ᱨᱚᱦᱚᱭ ᱠᱚᱫᱚ ᱦᱟᱸᱜ ᱟᱫᱚ ᱦᱟᱸᱜ ᱟᱯᱮ ᱥᱮᱱ ᱫᱚ ᱱᱮᱛᱟᱨ ᱫᱚ ᱦᱟᱸᱜ ᱛᱟᱦᱞᱮ ᱫᱟᱜ ᱠᱚᱫᱚ ᱟᱹᱣᱤᱡ ᱜᱮᱭᱟ ᱱᱟᱸᱜ
ᱫᱟᱜ ᱠᱚᱫᱚ ᱦᱩ ᱟᱠᱟᱱᱟ ᱢᱮᱱᱠᱷᱟᱱ ᱱᱤᱭᱟᱹ ᱦᱩᱲᱩ ᱫᱚ ᱠᱟᱹᱴᱤᱡ ᱛᱟᱭᱚᱢ ᱧᱚᱜᱚᱜᱼᱟ ᱱᱟᱦᱟᱜ
ᱚ ᱦᱚ ᱦᱚ
ᱦᱩᱸ
ᱟᱨ ᱞᱟᱹᱭᱮᱫ ᱛᱟᱦᱮᱸᱜ ᱞᱤᱧ ᱱᱚᱜᱼᱚᱭ ᱡᱮ ᱟᱵᱚ ᱦᱟᱸᱜ ᱟᱵᱚᱱ ᱱᱚᱜᱼᱚᱭ ᱛᱤᱨᱤᱥᱮ ᱡᱩᱱ ᱱᱟᱦᱜ ᱵᱚᱱ ᱦᱩᱞ ᱢᱟᱦᱟ ᱵᱚᱱ ᱢᱟᱱᱟᱣ ᱫᱟ ᱚᱱᱟ ᱵᱟᱨᱮᱛᱮ ᱠᱟᱹᱴᱤᱡ ᱵᱤᱱ ᱞᱟᱹᱭᱟ ᱠᱮᱭᱟ ᱱᱟᱯᱟᱭ ᱠᱚᱜᱼᱟ᱾
ᱟᱪᱪᱷᱟ ᱟᱪᱪᱷᱟ ᱵᱟ ᱟᱹᱰᱤ ᱱᱟᱯᱟᱭ ᱢᱤᱫᱴᱟᱝ ᱫᱤᱥᱟ. ᱵᱤᱥᱟᱹᱭ ᱵᱮᱱ ᱩᱭᱦᱟᱹᱨᱟ ᱠᱮᱫᱼᱟ ᱦᱮᱸ ᱦᱮᱸ ᱟᱹᱞᱤᱧ ᱱᱚᱣᱟ ᱵᱤᱥᱚᱭ ᱪᱮᱛᱟᱱ ᱨᱮ ᱡᱟᱹᱨᱩᱲ ᱟᱹᱲᱤ ᱮ ᱠᱤᱪᱷᱩᱜᱟᱱ ᱠᱟᱛᱷᱟ ᱟᱹᱵᱤᱱ ᱞᱤᱧ ᱢᱮᱛᱟ ᱵᱤᱱᱟ ᱟᱹᱞᱤᱧ ᱦᱚᱸ ᱱᱚᱣᱟ ᱵᱤᱥᱚᱭ ᱨᱮ ᱨᱚᱯᱚᱲᱚᱜ ᱫᱚ ᱟᱹᱰᱤ ᱜᱟᱱ ᱤᱪᱪᱷᱟᱹ ᱢᱮᱱᱟᱜ ᱛᱟᱹᱞᱤᱧᱟ
ᱦᱳᱭ ᱦᱳᱭ ᱦᱳᱭ
ᱱᱚᱣᱟ ᱦᱤᱡᱩᱜ ᱠᱟᱱ ᱛᱤᱨᱤᱥᱮ ᱡᱩᱱ ᱱᱚᱣᱟ ᱫᱚ ᱟᱵᱚ ᱦᱩᱞᱜᱟᱹᱨᱭᱟᱹ ᱵᱤᱨᱵᱟᱱᱴᱟ ᱡᱟᱦᱟᱸᱭ ᱠᱚ ᱛᱟᱦᱮᱸ ᱠᱟᱱ ᱥᱤᱫᱩ ᱠᱟᱹᱱᱩ ᱵᱤᱨᱥᱟ ᱢᱩᱱᱰᱟ ᱥᱤᱫᱩ ᱠᱟᱹᱱᱩ ᱛᱟᱨᱯᱚᱨᱮ ᱚᱱᱟ ᱯᱚᱨᱮ ᱱᱩᱠᱩ ᱟᱨ ᱪᱮᱫ ᱛᱟᱠᱚ ᱧᱩᱛᱩᱢ ᱟ ᱠᱟᱞᱳ ᱯᱟᱨᱟᱢᱟᱱᱤᱠ ᱩᱱᱠᱩ ᱠᱚᱠᱚ ᱛᱟᱦᱮᱸ ᱠᱟᱱᱟ
ᱦᱳᱭ ᱦᱳᱭ
ᱦᱮᱸ
ᱦᱳᱭ ᱟᱫᱚ ᱦᱟᱸᱜ ᱱᱚᱣᱟ ᱵᱟᱨᱮ ᱠᱟᱹᱴᱤᱡ ᱞᱟᱹᱭ ᱧᱚᱜ ᱵᱤᱱ ᱦᱟᱸᱜ ᱚᱱᱟ ᱡᱟᱦᱟᱸ ᱫᱚ ᱦᱟᱸᱜ ᱟᱵᱚᱣᱟᱜ ᱦᱚᱨᱚᱜ ᱵᱟᱸᱫᱮ ᱱᱤᱭᱮ ᱛᱮ ᱠᱤᱪᱷᱩ
ᱦᱮᱸ ᱦᱮᱸ ᱛᱚ ᱱᱚᱣᱟ ᱵᱟᱠᱷᱨᱟ ᱯᱳᱭᱞᱳ ᱞᱤᱧ ᱢᱮᱱ ᱞᱮᱜᱮ
ᱦᱮᱸ
ᱩᱱᱠᱩ ᱡᱟᱦᱟᱸ ᱠᱚ ᱛᱟᱦᱮᱸ ᱠᱟᱱ ᱫᱚ ᱵᱤᱨᱵᱟᱱᱴᱟ ᱦᱩᱞᱜᱟᱹᱨᱭᱟᱹ ᱱᱩᱠᱩ ᱫᱚ ᱩᱱ ᱚᱠᱛᱚ ᱨᱮ ᱡᱟᱦᱟᱸ ᱤᱝᱨᱮᱡᱽ ᱠᱚ ᱢᱚᱦᱟᱡᱚᱱ ᱠᱚ
ᱦᱩᱸ
ᱩᱱᱠᱩ ᱢᱤᱫᱴᱟᱝ ᱟᱭᱤᱱᱮ ᱯᱟᱥ ᱠᱮᱜ-ᱟ ᱞᱚᱴ ᱠᱨᱱᱳᱞᱳᱥᱤᱥ ᱧᱩᱛᱩᱢᱟᱱ ᱢᱤᱫᱴᱟᱝ ᱥᱟᱦᱮᱵᱽ ᱚᱱᱟ ᱟᱭᱤᱱ ᱫᱟᱨᱟᱭ ᱛᱮᱫᱚ ᱪᱤ ᱼᱼ ᱠᱮᱭ ᱱᱟ ᱡᱚᱢᱤᱨ ᱢᱟᱞᱤᱠᱟᱱᱟ ᱢᱤᱫᱴᱟᱝ ᱛᱮᱭᱟᱨᱮ ᱮᱱᱟ ᱟᱨ ᱱᱚᱣᱟ ᱫᱚ ᱱᱚᱣᱟ ᱫᱚ ᱪᱤᱠᱟᱹᱭᱱᱟ
ᱦᱩᱸ
ᱡᱟᱦᱟᱸ ᱵᱤᱨ ᱜᱟᱡᱟᱲ ᱠᱚ ᱢᱟᱜ ᱥᱟᱯᱷᱟ ᱠᱟᱛᱮᱫ ᱥᱟᱱᱛᱟᱲ ᱦᱚᱯᱚᱱ ᱠᱚ ᱟᱵᱚ ᱦᱩᱲᱩ ᱠᱚ ᱪᱟᱥᱮᱫ ᱛᱟᱦᱮᱸᱫ ᱚᱱᱟ ᱫᱚ ᱪᱤᱠᱟᱹᱭᱮᱱᱟ ᱚᱱᱟ ᱨᱤᱱᱤᱡ ᱢᱟᱞᱤᱠ ᱫᱚ ᱢᱟᱞᱤᱠᱟᱱᱟ ᱫᱚᱠᱚ ᱛᱮᱭᱟᱨ ᱮᱱᱟ ᱢᱚᱦᱟᱡᱚᱱ ᱠᱚ
ᱦᱚᱸ ᱦᱮᱸ ᱦᱳᱭ
ᱟᱢ ᱜᱮ ᱪᱤᱠᱟᱹᱭᱮᱱᱟ ᱩᱱᱠᱩ ᱫᱚᱠᱚ ᱢᱮᱱᱮᱜᱼᱟ ᱱᱚᱣᱟ ᱫᱚ ᱟᱞᱮᱭᱟᱜ ᱧᱩᱛᱩᱢ ᱨᱮᱱᱟᱜ ᱵᱟᱹᱫᱽ ᱠᱟᱱᱟ ᱡᱟᱦᱟᱸ ᱫᱚ ᱢᱟᱜ ᱥᱟᱯᱷᱟ ᱠᱟᱛᱮ ᱵᱟᱹᱫᱽ ᱠᱚ ᱛᱮᱭᱟᱨ ᱞᱮᱫ ᱟᱨ ᱢᱮᱱᱮᱫᱼᱟ ᱱᱤᱛᱚᱜ ᱫᱚ ᱱᱚᱣᱟ ᱟᱯᱮ ᱫᱚ ᱴᱮᱠᱥ ᱮᱢ ᱞᱟᱜᱟᱣ ᱠᱟᱱ ᱛᱟᱯᱮᱭᱟ
ᱦᱳᱭ ᱦᱳᱭ
ᱱᱚ ᱵᱟ ᱚᱱᱟ ᱵᱟᱠᱷᱨᱟ
ᱦᱳᱭ
ᱴᱮᱠᱥ ᱠᱚ ᱮᱢ ᱠᱮᱜᱼᱟ ᱴᱮᱠᱥ ᱠᱚ ᱮᱢᱮᱜᱼᱟ ᱢᱮᱱᱠᱷᱟᱱ ᱪᱮᱫ ᱪᱤᱠᱟᱹᱭᱮᱱᱟ ᱚᱱᱟ ᱴᱮᱠᱥ ᱨᱮᱱᱟᱜ ᱡᱟᱦᱟᱸ ᱯᱚᱨᱤᱢᱟᱱ ᱚᱱᱟᱴᱟᱜ ᱫᱚ ᱟᱹᱰᱤᱜᱟᱱ ᱜᱮ ᱡᱟᱹᱥᱛᱤ ᱢᱮᱱᱟᱜᱼᱟ
ᱦᱳᱭ ᱦᱳᱭ
ᱟᱹᱰᱤ ᱰᱷᱮᱨ ᱰᱷᱮᱨ ᱴᱮᱠᱥ ᱮᱢ ᱦᱩᱭᱩᱜᱭ ᱠᱟᱱ ᱛᱟᱠᱚᱣᱟ ᱮᱱᱛᱮ ᱮᱢ ᱪᱟᱵᱟ ᱦᱳᱭ ᱠᱟᱱ ᱛᱟᱠᱚᱣᱟ ᱦᱮᱸ ᱟᱨ ᱟᱠᱚ ᱴᱷᱮᱱ ᱪᱮᱫ ᱦᱚᱸ ᱵᱟᱝ ᱥᱟᱨᱮᱡᱚᱜ ᱠᱟᱱᱟ᱾ ᱪᱟᱥ ᱟᱵᱟᱫ ᱠᱟᱛ ᱛᱮᱜ ᱨᱮᱦᱚᱸ ᱚᱱᱟ ᱪᱷᱟᱲᱟ ᱟᱹᱰᱤ ᱨᱚᱠᱚᱢ ᱛᱮ ᱱᱩᱝᱠᱩ ᱢᱚᱦᱟᱡᱚᱱ ᱠᱚ ᱟᱨ ᱡᱟᱦᱟᱸᱭ ᱵᱮᱵᱥᱟᱭᱤ ᱠᱚ ᱟᱵᱚ ᱠᱚ ᱴᱷᱚᱠᱟᱭᱮᱜ ᱵᱚᱱ ᱛᱟᱦᱮᱸᱜ
ᱦᱳᱭ ᱦᱳᱭ ᱦᱳᱭ
ᱩᱝᱠᱩ ᱠᱤᱨᱤᱧ ᱟᱹᱠᱷᱨᱤᱧ ᱨᱮ ᱟᱵᱚ ᱟᱵᱚ ᱥᱟᱞᱟᱜ ᱠᱚ ᱚᱱᱱᱟᱭᱮᱜ ᱛᱟᱦᱮᱸᱜ᱾ ᱛᱚ ᱱᱚᱣᱟ ᱠᱚ ᱫᱚ ᱪᱤᱠᱟᱹᱭᱱᱟ ᱟᱵᱚ ᱦᱚᱲ ᱦᱚᱯᱚᱱ ᱠᱚ᱾ ᱫᱚᱣᱟᱜ ᱢᱮᱫ ᱨᱮ ᱱᱚᱡᱚᱨ ᱨᱮ ᱞᱟᱜᱟᱣ ᱢᱮᱫ ᱨᱮ ᱦᱮᱡ ᱮᱱᱟ ᱡᱮ ᱱᱚᱣᱟ ᱛᱚ ᱟᱵᱚ ᱟᱹᱰᱤ ᱜᱟᱱ ᱦᱟᱨᱠᱮᱛ ᱠᱚ ᱠᱚ ᱵᱩᱡᱷᱟᱹᱣ ᱠᱮᱭᱟ᱾ ᱪᱮᱫᱟᱜ ᱥᱮ ᱟ ᱩᱱᱠᱩ ᱫᱚ ᱡᱟᱦᱟᱸ ᱛᱤᱱᱟᱹᱜ ᱜᱮ ᱴᱮᱠᱥ ᱮᱢ ᱨᱮᱱᱟᱜ ᱠᱟᱛᱷᱟ ᱚᱱᱟ ᱠᱷᱚᱱᱟᱜ ᱟᱹᱰᱤ ᱡᱟᱹᱥᱛᱤ ᱴᱮᱠᱥ ᱠᱚ ᱪᱟᱯᱟᱣᱟᱜ ᱠᱚᱣᱟ᱾ ᱟᱫᱚ ᱚᱱᱟ ᱠᱟᱨᱚᱱ ᱛᱮ ᱟ ᱱᱩᱝᱠᱩ ᱟᱨᱦᱚ ᱢᱤᱫ ᱡᱟᱭᱜᱟ ᱠᱚ ᱥᱟᱦᱟᱭᱱᱟ᱾ ᱮᱸ ᱵᱩᱨᱩ ᱥᱮᱱ ᱠᱚ ᱪᱟᱞᱟᱣᱮᱱᱟ ᱚᱸᱰᱮ ᱦᱚᱸᱠᱚ ᱢᱟᱜ ᱥᱟᱯᱷᱟ ᱠᱮᱭᱟ ᱢᱮᱱᱠᱷᱟᱱ ᱚᱸᱰᱮ ᱦᱚᱸ ᱱᱩᱝᱠᱩ ᱚᱱᱟ ᱴᱮᱠᱥ ᱠᱚ ᱵᱟᱹᱭᱥᱟᱹᱣ ᱠᱮᱜᱼᱟ᱾ ᱛᱚ ᱚᱱᱟ ᱠᱚ ᱤᱫᱤ ᱠᱟᱛᱮᱜ ᱱᱩᱝᱠᱩ ᱫᱚ ᱢᱤᱫᱴᱟᱝ ᱦᱩᱞ ᱠᱚ ᱦᱚᱦᱚ ᱠᱮᱜᱼᱟ ᱱᱚᱝᱠᱟᱱᱟᱜ ᱠᱚ ᱛᱮᱭᱟᱨ ᱨᱟᱠᱟᱵ ᱠᱮᱜᱼᱟ ᱥᱤᱫᱩ ᱠᱟᱹᱱᱦᱩ ᱣᱟᱜ ᱦᱚᱦᱚ ᱛᱮ ᱟᱨ ᱱᱚᱝᱠᱟᱱᱟᱜ ᱦᱩᱞ ᱠᱚ ᱚ ᱦᱚᱦᱚ ᱠᱮᱫ ᱛᱮ ᱚᱱᱟ ᱦᱩᱞ ᱫᱚ ᱟᱴᱷᱨᱚᱥᱚ ᱯᱚᱧᱪᱟᱱᱱᱚ ᱨᱮ᱾ ᱚᱱᱟ ᱫᱚ ᱦᱩᱭ ᱞᱮᱱ ᱛᱟᱦᱮᱸᱜ
ᱚ ᱦᱮᱸ
ᱡᱮ ᱱᱚᱣᱟ ᱤᱫᱤ ᱠᱟᱛᱮᱫ ᱜᱮ ᱟᱵᱚ ᱨᱟᱹᱥᱠᱟᱹ ᱨᱮᱱᱟᱜ ᱠᱟᱛᱷᱟ ᱚᱱᱟ ᱦᱩᱞ ᱠᱚ ᱠᱚᱨᱟᱣ ᱞᱮᱫ ᱛᱮ ᱛᱟᱭᱚᱢ ᱫᱟᱨᱟᱢ ᱨᱮ ᱟᱵᱚ ᱥᱟᱱᱛᱟᱞ ᱯᱚᱨᱜᱚᱱᱟ ᱵᱚᱱ ᱧᱟᱢ ᱞᱮᱫ ᱛᱟᱦᱮᱸᱫ᱾
ᱦᱳᱭ ᱦᱳᱭ
ᱡᱟᱦᱟᱸ ᱫᱚ ᱴᱮᱠᱥ ᱯᱷᱨᱤ ᱥᱮ ᱟᱹᱰᱤ ᱠᱚᱢ ᱤᱭᱟᱹᱛᱮ ᱚᱱᱟ ᱫᱚ ᱴᱨᱟᱠᱥ ᱠᱚ ᱤᱭᱟᱹ ᱞᱮᱫ ᱛᱟᱦᱮᱸᱫ ᱦᱮᱸ᱾ ᱛᱚ ᱱᱚᱣᱟ ᱫᱚ ᱟᱵᱚ ᱫᱚ ᱢᱤᱫᱴᱟᱝ ᱩᱭᱦᱟᱹᱨ ᱫᱚᱦᱚ ᱞᱮᱠᱟᱱ ᱵᱤᱥᱚᱭ ᱦᱚᱸ ᱠᱟᱱᱟ ᱟᱹᱰᱤ ᱮᱸ ᱱᱩᱜ ᱱᱩᱠᱩ ᱠᱚ ᱩᱭᱦᱟᱹᱨ ᱫᱚᱦᱚ ᱞᱮᱠᱟᱱ ᱵᱤᱥᱚᱭ ᱠᱟᱱᱟ ᱡᱮ ᱮᱸ ᱡᱟᱦᱟᱸ ᱥᱟᱱᱛᱟᱲ ᱦᱚᱯᱚᱱ ᱠᱚ ᱞᱟᱹᱜᱤᱫ ᱠᱚ ᱞᱟᱲᱟᱣ ᱞᱮᱱᱟ ᱱᱩᱠᱩ᱾
ᱦᱳᱭ ᱦᱳᱭ
ᱦᱮᱸ ᱟᱰᱤ ᱱᱚᱣᱟ ᱫᱚ ᱢᱤᱫᱴᱟᱝ ᱜᱩᱨᱩᱛᱛᱚᱯᱩᱨᱱᱚ ᱵᱤᱥᱚᱭ ᱠᱟᱱᱟ᱾
ᱦᱚᱭ ᱦᱚᱭ᱾ ᱦᱮᱸ ᱢᱟᱱᱟᱱ ᱠᱟᱛᱷᱟ ᱵᱤᱱ ᱞᱟᱹᱭ ᱠᱮᱫᱟ᱾
ᱦᱮᱸ᱾
ᱟᱫᱚ ᱦᱟᱸᱜ ᱤᱧ ᱱᱚᱶᱟ ᱜᱮ ᱠᱟᱹᱴᱤᱡ ᱞᱤᱧ ᱰᱟᱹᱣᱩᱴ ᱛᱟᱦᱮᱸ ᱠᱟᱱ ᱛᱟᱹᱞᱤᱧᱟ ᱟᱵᱮᱱ ᱞᱟᱹᱭ ᱠᱮᱫᱟ ᱟᱹᱰᱤ ᱥᱟᱨᱦᱟᱣ᱾
ᱦᱮᱸ᱾
ᱟᱨ ᱦᱟᱸᱜ ᱱᱚᱸᱜ-ᱚᱭ ᱟᱵᱚᱣᱟᱜ ᱢᱟ ᱦᱚᱸ ᱦᱩᱭᱩᱜ ᱠᱟᱱ ᱜᱮᱭᱟ ᱦᱟᱸᱜ᱾ ᱤᱱᱟᱹ ᱯᱚᱥᱮ ᱛᱮ ᱟᱵᱚ ᱥᱮᱱᱟᱜ ᱡᱟᱦᱟᱸ ᱫᱚ ᱚᱸ ᱩᱸᱢ ᱡᱟᱦᱟᱸᱼᱼ ᱯᱟᱴᱟ ᱵᱤᱸᱫᱟᱹ ᱠᱚ ᱦᱩᱭᱩᱜ ᱜᱮᱭᱟ ᱥᱮ ᱵᱟᱝ?
ᱵᱟᱝᱟ ᱱᱚᱛᱮ ᱫᱚ᱾ ᱚᱱᱟ ᱢᱟᱛᱚ ᱚᱠᱟ ᱯᱟᱴᱟ ᱵᱤᱸᱫᱟᱹ ᱱᱟ ᱯᱟᱴᱟ ᱵᱤᱸᱫᱟᱹ ᱨᱮᱜᱮ ᱦᱩᱭᱩᱜ-ᱟ᱾
ᱦᱚᱭ ᱦᱚᱭ ᱦᱚᱭ ᱦᱚᱭ ᱟᱫᱚ ᱚᱱᱟ ᱠᱟᱹᱴᱤᱡ ᱵᱤᱱ ᱞᱟᱹᱭ ᱠᱤᱭᱟ ᱯᱟᱴᱟ ᱵᱤᱱᱫᱟᱹ ᱠᱟᱹᱴᱤᱡ ᱱᱤᱭᱟᱹᱛᱮ?
ᱚᱸ ᱯᱟᱴᱟ ᱵᱤᱱᱫᱟᱹ ᱢᱟ ᱱᱚᱛᱮ ᱨᱮ ᱵᱟᱝ ᱦᱩᱭᱩᱜ ᱜᱮᱭᱟ ᱚᱱᱟ ᱢᱟ ᱚᱱᱛᱮ ᱨᱮᱜᱮ ᱦᱩᱭᱩᱜ ᱜᱮᱭᱟ ᱚᱱᱟᱼᱼ ᱵᱩᱨᱩ ᱫᱤᱥᱚᱢ ᱥᱮᱜ ᱨᱮ᱾
ᱦᱳᱭ ᱦᱳᱭ᱾
ᱛᱚ ᱯᱟᱴᱟ ᱵᱤᱱᱫᱟᱹ ᱵᱟᱠᱷᱨᱟ ᱫᱚ ᱯᱟᱴᱟ ᱵᱤᱱᱫᱟᱹ ᱫᱚ ᱵᱚᱪᱷᱚᱨ ᱨᱮ ᱼᱼ ᱢᱤᱫ ᱫᱷᱟᱣ ᱜᱮ ᱪᱟᱞᱟᱜ ᱜᱮᱭᱟ ᱠᱚ᱾ ᱦᱮᱸ ᱢᱤᱫᱴᱟᱝ ᱯᱚᱨᱚᱵᱽ ᱞᱮᱠᱟ ᱚᱸᱰᱮ ᱠᱚ ᱢᱟᱱᱟᱣ ᱜᱮᱭᱟ ᱮᱱᱮᱡ ᱥᱮᱨᱮᱧᱟ ᱠᱚ᱾ ᱦᱮᱸ ᱟᱨ ᱱᱚᱶᱟ ᱠᱚᱨᱮ ᱠᱷᱚᱱᱟᱜ ᱦᱚᱲ ᱫᱟᱬᱟᱱ ᱠᱚ ᱪᱟᱞᱟᱜ-ᱟ ᱚᱸᱰᱮ ᱫᱚ᱾
ᱦᱚᱭ ᱦᱚᱭ᱾
ᱦᱮᱸ ᱚᱱᱰᱮ ᱫᱚ ᱢᱤᱫᱴᱟᱝ᱾ ᱵᱚᱪᱷᱚᱨ ᱨᱮ ᱢᱤᱫᱴᱟᱝ ᱮᱱᱮᱡ ᱥᱮᱨᱮᱧ ᱨᱟᱹᱥᱠᱟᱹᱞ ᱟᱨ ᱯᱚᱨᱚᱵᱽ ᱢᱟᱱᱟᱣ ᱞᱮᱠᱟ ᱛᱮ ᱚᱱᱟ ᱫᱚ ᱦᱩᱭᱩᱜ ᱜᱮᱭᱟ᱾
ᱦᱚᱭ᱾
ᱦᱩᱸ᱾ ᱟᱨ ᱡᱩᱫᱤ ᱡᱟᱦᱟᱸ ᱠᱩᱠᱞᱤ ᱠᱚ ᱛᱟᱦᱮᱱ ᱛᱟᱹᱵᱤᱱᱟ ᱤᱭᱟᱹ ᱵᱟᱠᱷᱨᱟ ᱛᱚ ᱟᱨ ᱦᱩᱞ ᱵᱟᱠᱷᱨᱟᱼᱼ ᱛᱷᱟᱦᱚᱞᱮ ᱟᱵᱤᱱ ᱟᱞᱤᱧ ᱵᱤᱱ ᱠᱩᱞᱤ ᱫᱟᱲᱮ ᱭᱟᱞᱤᱧᱟ, ᱦᱮᱸ ᱦᱮᱸ?
ᱦᱮᱸ ᱦᱮᱸ᱾ ᱵᱟᱝᱟ ᱟᱰᱤ ᱪᱮᱦᱨᱟ ᱠᱟᱛᱷᱟ ᱜᱮ ᱵᱤᱱ ᱞᱟᱹᱭ ᱠᱟᱫᱟ᱾
ᱦᱮᱸ᱾
ᱱᱚᱣᱟ ᱠᱚ ᱟᱸᱡᱚᱢ ᱛᱮᱱᱟᱜ ᱫᱚ ᱟᱹᱰᱤ ᱢᱟᱹᱱ ᱢᱟᱱᱟᱱ ᱠᱟᱛᱷᱟ ᱜᱮ ᱵᱤᱱ ᱞᱟᱹᱭ ᱠᱮᱫᱟ ᱟᱫᱚᱼᱼ ᱟᱨ ᱟᱸᱡᱚᱢ ᱞᱮᱠᱟ ᱛᱮᱫᱚ ᱱᱤᱭᱟᱹ ᱜᱮᱛᱟ ᱞᱤᱧ ᱛᱟᱦᱮᱸ ᱠᱟᱱᱟ ᱦᱟᱸᱜ ᱟᱫᱚ ᱟᱹᱵᱤᱱ ᱦᱚᱸ ᱟᱰᱤ ᱪᱮᱦᱨᱟ ᱵᱤᱱ ᱞᱟᱹᱭᱟᱫ ᱞᱤᱧᱟ᱾ᱹ
ᱦᱮᱸ᱾
ᱟᱫᱚ ᱟᱵᱚ ᱥᱟᱱᱛᱟᱲ ᱱᱤᱭᱟᱹ ᱛᱮ ᱱᱚᱣᱟ ᱠᱚᱫᱚ ᱞᱟᱹᱭ ᱫᱚᱨᱠᱟᱨᱚᱜ ᱠᱟᱱ ᱛᱟᱵᱚᱱᱟ᱾
ᱮᱠᱫᱚᱢ ᱮᱠᱫᱚᱢ᱾
ᱩ ᱸᱦᱩᱸ ᱦᱩᱸᱜ᱾ ᱚᱸᱜ ᱚᱱᱟᱛᱮ ᱟᱞᱤᱧ ᱦᱚᱸ ᱧᱟᱢ ᱠᱤ ᱧᱟᱢ‌ ᱢᱟᱱᱮ ᱟᱨ ᱨᱚ ᱨᱚᱯᱚᱲ ᱨᱮᱱᱟᱜ ᱨᱤᱠᱟᱹ ᱛᱟᱦᱮᱸ ᱠᱟᱱ ᱛᱟᱹᱞᱤᱧᱟ᱾
ᱟᱸᱡᱚᱢᱟ ᱚᱱᱟ ᱠᱟᱛᱷᱟ ᱠᱚ ᱱᱤᱭᱟᱹ ᱛᱮ᱾
ᱦᱮᱸ, ᱦᱮᱸ ᱟᱨᱚ ᱟᱲᱤᱜᱟᱱ ᱠᱟᱛᱷᱟ ᱫᱚ ᱛᱟᱦᱮᱸ ᱠᱟᱱᱟ ᱢᱮᱱᱠᱷᱟᱱᱼᱼ ᱟᱨ ᱹᱞᱤᱧ ᱫᱚ ᱟᱲᱤ ᱦᱩᱰᱤᱧ ᱛᱮᱞᱤᱧ ᱢᱮᱛᱟᱜ ᱵᱤᱱᱟ ᱟᱨᱠᱤ᱾ ᱟ ᱪᱮᱫᱟᱜ ᱥᱮ ᱟᱵᱤᱱ ᱦᱚᱸᱛᱚᱼᱼ ᱱᱟ ᱟᱵᱤᱱ ᱯᱟᱦᱴᱟ ᱠᱷᱚᱱ ᱦᱚᱸ ᱠᱤᱪᱷᱩ ᱞᱟᱹᱭ ᱨᱮᱱᱟᱜ ᱚᱸᱼᱼ ᱫᱚᱦᱚ ᱨᱮᱱᱟᱜ ᱫᱚᱨᱠᱟᱨ ᱠᱟᱱ ᱛᱟᱵᱤᱱᱟ, ᱛᱚ ᱟᱹᱞᱤᱧ ᱫᱚ ᱟᱹᱰᱤ ᱦᱩᱰᱤᱧ ᱛᱮᱞᱤᱧ ᱢᱮᱱᱠᱮᱜᱼᱟ ᱱᱚᱣᱟ ᱠᱚᱫᱚ᱾
ᱵᱟᱵᱟ ᱟᱹᱰᱤ ᱡᱩᱛᱟᱹᱛ ᱠᱷᱞᱟ ᱵᱮᱤᱱ ᱞᱟᱹᱭ ᱠᱮᱫᱟ, ᱟᱫᱚ ᱟᱹᱞᱤᱧ ᱪᱤᱜ ᱠᱟ ᱞᱤᱧ ᱵᱟᱰᱟᱭᱟ ᱱᱟᱜ ᱟᱵᱤᱱ ᱱᱤ ᱱᱟᱹᱜ ᱚᱱᱠᱟ ᱜᱮᱵᱤᱱ ᱞᱟᱹᱭ ᱠᱮᱫᱟ᱾ ᱚᱱᱟ ᱠᱷᱚᱱ ᱫᱚ ᱱᱟᱦᱟᱸᱜ ᱟᱹᱞᱤᱧ ᱩᱱᱟᱹᱜ ᱫᱚ ᱵᱟᱹᱞᱤᱧ ᱵᱟᱲᱟᱭᱟ᱾
ᱟᱪᱪᱷᱟ ᱪᱷᱟ ᱪᱷᱟ ᱾
ᱟᱫᱚ ᱚᱱᱟ ᱨᱤᱠᱟᱹ ᱜᱤᱞᱤᱧ ᱪᱮᱥᱴᱟ ᱞᱮᱫᱟ ᱡᱟ ᱠᱩᱵᱤᱱ ᱞᱟᱹᱭᱟᱜ ᱞᱤᱧᱟᱹ᱾ ᱟᱞᱤᱧ ᱦᱚᱸ ᱤᱱᱟᱹ ᱜᱤᱞᱤᱞᱤᱧ ᱵᱟᱲᱟᱭᱟ ᱦᱟᱸᱜ᱾
ᱟᱪᱪᱷᱟ ᱟᱪᱷᱟᱪᱷᱟ ᱦᱮᱸ ᱦᱮᱸ᱾
ᱟᱨᱚ᱾ ᱟᱵᱤᱱ ᱦᱚᱸᱵᱤᱱᱼᱼ
ᱟᱪᱪᱷᱟ ᱜᱚᱝᱠᱮ ᱚ ᱦᱚᱨᱚᱜ ᱵᱟᱸᱫᱮ ᱨᱮᱱᱟᱜ ᱠᱟᱛᱷᱟ ᱟᱵᱤᱱ ᱢᱮᱱᱮᱫ ᱛᱮᱦᱮᱸᱜ ᱥᱮ?
ᱦᱳᱭ ᱦᱳᱭ ᱦᱳᱭ᱾
ᱦᱮᱸ᱾ ᱦᱚᱨᱚᱜ ᱵᱟᱸᱫᱮ ᱟᱯᱮ ᱚᱱᱛᱮ ᱚᱠᱟᱞᱮᱠᱟ ᱦᱚᱨᱚᱜ ᱵᱟᱸᱫᱮ ᱠᱚ ᱵᱟᱝ ᱦᱚᱨᱚᱜ ᱵᱟᱸᱫᱮᱭᱟ
ᱦᱮᱸ ᱦᱮᱸ ᱦᱚᱨᱚᱜ ᱵᱟᱞᱮᱸ ᱟᱹᱰᱤ ᱱᱟᱯᱟᱭ ᱠᱟᱛᱷᱟᱢ ᱠᱩᱞᱤ ᱠᱮᱫᱟᱞᱤᱧ ᱦᱚᱨᱚᱜ ᱵᱟᱸᱫᱮ ᱫᱚ ᱱᱚᱣᱟ ᱡᱮ ᱦᱚᱨᱚᱜ ᱵᱟᱸᱫᱮ ᱫᱚ ᱡᱟᱦᱟᱸ ᱯᱟᱴᱟᱵᱤᱸᱫᱟᱹ ᱠᱚ ᱦᱩᱭᱩᱜ-ᱟ᱾ ᱛᱚᱠᱷᱚᱱ ᱫᱚ ᱦᱚᱨᱚᱜ ᱵᱟᱸᱫᱮ ᱠᱟᱛᱮᱫ ᱵᱚᱱ ᱪᱟᱞᱟᱜ-ᱟ, ᱡᱟᱦᱟᱸ ᱫᱚ ᱠᱚᱲᱟ ᱦᱚᱯᱚᱱ ᱫᱚ ᱫᱩ ᱛᱤ ᱟᱵᱚᱱ ᱟᱨ ᱱᱚᱝᱠᱟ ᱫᱟᱹᱦᱲᱤᱭᱟᱹ ᱛᱟᱦᱮᱱ ᱛᱟᱵᱚᱱᱟ, ᱟᱨ
ᱦᱮᱸ
ᱡᱟ ᱡᱟᱢᱟ ᱠᱚ ᱛᱟᱦᱮᱱ ᱛᱟᱵᱚᱱᱟ ᱚᱱᱟ ᱠᱟᱹᱴᱤᱡ ᱥᱤᱠᱪᱷᱟ ᱠᱚ ᱯᱷᱟᱨᱪᱟ ᱵᱟᱲᱟᱛᱮᱫ ᱧᱮᱧᱮᱞ ᱵᱚᱱ ᱪᱟᱞᱟᱜ-ᱟ, ᱦᱚᱨᱚᱜ ᱵᱟᱸᱫᱮ ᱱᱮᱛ ᱢᱮᱱᱟᱜ-ᱟ, ᱟᱨ ᱦᱮᱸ ᱯᱟᱹᱧᱪᱤ ᱥᱟᱹᱲᱤ ᱦᱮᱸ ᱟᱹᱰᱤ ᱪᱮᱦᱨᱟ ᱦᱟᱛᱟᱣᱤᱧ ᱞᱟᱹᱭᱮᱫᱟ ᱛᱟᱨᱯᱚᱨᱮ ᱱᱚᱜᱚ ᱱᱟ ᱦᱮᱸ ᱛᱟᱯᱚᱨ ᱱᱚᱜ ᱚᱭᱮ ᱯᱟᱴᱟᱵᱤᱫᱟᱹᱞᱤᱤᱧ ᱞᱟᱹᱭ ᱠᱮᱫᱟ᱾ ᱯᱟᱴᱟᱵᱤᱸᱫᱟᱹ ᱨᱮ ᱡᱟᱦᱟᱸ ᱯᱟᱱᱹᱪᱤ ᱫᱷᱩᱛᱤ ᱯᱟᱹᱱᱪᱤ ᱥᱟᱹᱲᱤ ᱟᱸ ᱢᱟᱜ ᱛᱟᱨᱯᱚᱨᱮ ᱟᱹᱰᱤ ᱞᱮᱠᱟᱱᱟᱜ ᱥᱟᱯᱟ-ᱟᱜ ᱠᱚ ᱢᱮᱱᱟᱜ-ᱟ᱾ ᱦᱮᱸ᱾ ᱚᱱᱟ ᱠᱚ ᱟᱹᱜᱩᱭᱟᱠᱚ ᱟᱨ ᱧᱮᱞ ᱡᱚᱝ ᱞᱮᱠᱟᱱᱟᱜ ᱦᱚᱸ ᱢᱮᱱᱟᱜ ᱠᱟᱫᱟ ᱟᱹᱰᱤᱠᱟᱱ ᱡᱟᱭᱜᱟ ᱨᱮᱱ ᱦᱚᱲ ᱠᱚ ᱦᱤᱡᱩᱜ-ᱟ᱾ ᱦᱮᱸ᱾ ᱟᱫᱚ ᱚᱱᱟ ᱠᱚ ᱧᱮᱞ ᱞᱮᱠᱷᱟᱱ ᱠᱟᱹᱴᱤᱡ ᱢᱚᱡᱚᱜ-ᱟ ᱧᱮᱞ ᱡᱚᱝ ᱨᱮ᱾
ᱦᱩᱸ ᱦᱩ ᱸ
ᱢᱟᱱᱮ ᱟᱵᱚ ᱵᱚᱱ ᱪᱤᱱᱦᱟᱹᱜ-ᱟ ᱟᱵᱚ ᱥᱟᱱᱛᱟᱲ ᱥᱚᱢ ᱵᱚ ᱛᱤᱱᱟᱹᱜ ᱜᱟᱱ ᱟᱵᱚ ᱱᱤᱛᱚᱜ ᱦᱟᱹᱨᱤᱡ ᱛᱮ ᱟᱵᱚ ᱡᱟᱹᱥᱛᱤ ᱠᱟᱱᱟ ᱵᱚᱱ ᱢᱮᱱᱛᱮ ᱱᱚᱜ,
ᱦᱮᱸ ᱦᱮᱸ᱾
ᱦᱮᱸ ᱦᱮᱸ ᱚᱱᱟ ᱱᱤᱭᱮᱛᱮ ᱢᱤᱫᱴᱟᱝ ᱯᱟᱴᱟᱵᱸᱫᱟᱹ ᱫᱚ ᱦᱩᱭᱩᱜ ᱜᱮᱭᱟ ᱢᱤᱫ ᱥᱮᱨᱢᱟ ᱨᱮ ᱢᱤᱫ ᱫᱷᱟᱣ
ᱦᱩᱸ᱾
ᱟᱫᱚ ᱮᱢᱟᱜ ᱵᱤᱱ ᱦᱮᱡᱤᱛᱚᱜ ᱚᱱᱠᱟ ᱧᱮᱞ ᱤᱫᱤ ᱵᱤᱱ᱾
ᱪᱫᱵᱤᱱ ᱞᱟᱭ ᱫᱟ?
ᱯᱟᱴᱟᱵᱤᱫᱟᱹ ᱵᱚᱱ ᱧᱮᱞ ᱟᱠᱟᱫ ᱠᱟᱜᱼᱟ ᱥᱮ ᱵᱟᱝ ᱚᱱᱟᱵ ᱧᱮᱞ ᱤᱫᱤᱮᱭᱟ ᱢᱤᱫ ᱫᱤᱱ ᱠᱷᱚᱱ ᱦᱮᱡ ᱠᱟᱛᱮᱵᱚᱱ ᱧᱮᱞ ᱤᱫᱤ ᱠᱮᱭᱟ ᱩᱱᱟᱹᱜ ᱱᱚᱝᱠᱟ ᱱᱚ ᱦᱮᱴᱮᱨᱚᱜ ᱠᱟᱱ ᱦᱟᱸᱜ᱾
ᱦᱮᱸ ᱟᱻ ᱟᱹᱞᱤᱧ ᱫᱚ ᱵᱟᱹᱞᱤᱧ ᱥᱮᱱ ᱵᱟᱲᱟ ᱟᱠᱟᱱᱟ ᱚᱱᱟ ᱠᱚᱨᱮ ᱫᱚ᱾
ᱦᱮᱸ ᱦᱮᱸ ᱟᱫᱚ ᱦᱤᱡᱩᱜ ᱫᱚᱨᱠᱟᱨ ᱟᱫᱚ ᱚᱱᱟ ᱠᱚ ᱧᱮᱞ ᱥᱮᱬᱟᱭ ᱵᱤᱱ᱾
ᱦᱮᱸ ᱦᱮᱸ᱾
ᱟᱫᱚ ᱦᱟᱸᱜ ᱟᱵᱚ ᱥᱮᱱ ᱫᱚ ᱦᱟᱸᱜ ᱡᱟᱠ ᱞᱮᱠᱟ ᱦᱩᱭᱩᱜ ᱠᱟᱱ ᱟᱫᱚ ᱚᱱᱠᱟ ᱜᱮ ᱦᱟᱸᱱᱟᱜ ᱫᱟᱜ ᱥᱤᱡᱤᱱ ᱥᱮᱴᱮᱨ ᱠᱟᱱᱟ ᱟᱫᱚ ᱫᱟᱜ ᱤᱫᱤ ᱞᱮᱠᱷᱟᱱ ᱯᱟᱞᱮ ᱥᱚᱢᱚᱥᱥᱟ ᱦᱟᱸᱟᱜ ᱪᱟᱵᱟᱜ ᱛᱟᱵᱚᱱᱟ, ᱡᱟᱦᱟᱸ ᱵᱚᱱ ᱞᱟᱹᱭ ᱠᱮᱫ ᱦᱟᱸ᱾
ᱦᱩᱸ᱾
ᱟᱫᱚ ᱵᱤᱱ ᱠᱩᱞᱤ ᱫᱟᱲᱮᱭᱟᱞᱤᱧᱟ ᱡᱟᱸᱦᱟᱱᱟᱜ ᱠᱚ᱾
ᱦᱮᱸ ᱟᱫᱚ ᱟᱯᱮ ᱚᱱᱛᱮ ᱫᱚ ᱪᱮᱫ ᱠᱚᱯᱮ ᱪᱟᱥ ᱵᱟᱲᱟᱭ ᱜᱮᱭᱟᱹ
ᱦᱮᱸ ᱪᱟᱥ ᱜᱮᱭᱟᱞᱮ ᱱᱚᱜᱼᱚᱭ ᱦᱟᱸᱜ ᱟ ᱵᱟᱨ ᱫᱷᱟᱣᱞᱮ ᱪᱟᱥ ᱜᱮᱭᱟ ᱦᱩᱲᱩ ᱞᱮ ᱪᱟᱥᱟ ᱟᱨ ᱢᱤᱫ ᱫᱷᱟᱠᱟ ᱫᱚ ᱦᱚᱸᱜ ᱞᱮ ᱪᱟᱥᱟ ᱵᱟᱫᱟᱢ, ᱟᱫᱚ ᱟᱞᱮᱥᱮᱱ ᱫᱚ ᱱᱟᱜ ᱵᱷᱟᱜ ᱜᱮ ᱚᱱᱠᱟ ᱥᱮᱞᱳ ᱠᱚ ᱢᱮᱱᱟᱜ ᱛᱮ ᱟᱹᱰᱤ ᱥᱩᱵᱤᱫᱟ ᱧᱚᱜ ᱟᱠᱟᱱᱟᱞᱮ᱾
ᱟᱪᱷᱟ᱾
ᱟᱵᱮ ᱟᱯᱮ ᱥᱮᱱ ᱜᱮ ᱪᱤᱫᱞᱮᱠᱟᱯᱮ ᱪᱟᱥᱟ ᱢᱤᱫ ᱫᱷᱟᱣ ᱥᱮ ᱵᱟᱨ ᱫᱷᱟᱣ ᱯᱮ ᱪᱟᱥ ᱜᱮᱭᱟᱯᱮ
ᱟᱞᱮ ᱱᱚᱛᱮ ᱫᱚ ᱵᱟᱨ ᱫᱷᱟᱣ ᱞᱮ ᱪᱟᱥ ᱜᱮᱭᱟ, ᱟᱫᱚᱢ ᱠᱚᱫᱚ ᱯᱮ ᱫᱷᱟᱣ ᱦᱚᱸᱠᱚ ᱪᱟᱥ ᱜᱮᱭᱟ᱾
ᱚ ᱟᱫᱚ ᱦᱟᱸᱜ ᱟᱯᱮ ᱫᱷᱟᱣ ᱫᱚ ᱚᱠᱟᱞᱮᱠᱟ?
ᱯᱮ ᱫᱷᱟᱣ ᱫᱚ ᱵᱟᱨ ᱫᱷᱟᱣ ᱛᱟᱞᱟᱨᱮ ᱢᱤᱫᱴᱟᱝ ᱟᱨ ᱢᱤᱫᱴᱟᱝ ᱦᱩᱭᱩᱜ-ᱟ, ᱚᱱᱟ ᱡᱮᱢᱚᱱ ᱱᱚᱜ-ᱚᱭ ᱡᱮ ᱟᱞᱮᱞᱮ ᱞᱮ ᱨᱚᱦᱚᱭ ᱞᱟᱹᱜᱤᱫᱚᱜ ᱠᱟᱱᱟ᱾ ᱱᱤᱛᱚᱜ ᱫᱚ ᱚᱱᱟ ᱨᱮᱱᱟᱜ ᱛᱚᱞᱟ ᱡᱟᱦᱟᱸᱞᱮ ᱜᱤᱲ ᱫᱚ, ᱦᱮᱸ ᱱᱚᱣᱟ ᱨᱚᱦᱚᱭ ᱛᱤᱱ ᱡᱚᱠᱷᱚᱱ ᱞᱮ ᱨᱚᱦᱚᱭᱟ ᱩᱱ ᱡᱚᱠᱷᱚᱱ ᱱᱚᱣᱟ ᱱᱤᱛᱚᱜ ᱢᱤᱫᱴᱟᱝ ᱦᱩᱲᱩ ᱠᱚ ᱪᱟᱥ ᱠᱟᱜᱼᱟ ᱚᱱᱟᱠᱚ ᱨᱚᱦᱚᱭ ᱠᱟᱜᱼᱟ ᱚᱱᱟ ᱫᱚ ᱩᱱ ᱥᱚᱢᱚᱭ ᱦᱩᱭᱩᱜᱼᱟ᱾
ᱠᱷᱟᱱ ᱜᱮᱛᱚ ᱟᱞᱮ ᱚᱠᱟᱴᱟᱜ ᱞᱮ ᱨᱚᱦᱚᱭᱟ ᱚᱱᱟ ᱨᱚᱦᱚᱭ ᱤᱨ ᱨᱮᱱᱟᱜ ᱟᱻᱸ ᱥᱤᱡᱹᱱ ᱨᱮ ᱟᱻ ᱛᱮᱜᱮ ᱵᱟᱨᱭᱟ ᱦᱩᱭᱩᱜ ᱛᱟᱠᱚᱣᱟ ᱟᱨ ᱚᱱᱟ ᱯᱚᱨᱮ ᱟᱨ ᱢᱤᱫᱴᱟᱝ ᱥᱤᱛᱩᱝ ᱞᱚᱞᱚ ᱡᱟᱦᱟᱸ ᱦᱩᱲᱩ ᱨᱟᱠᱟᱵᱚᱜ ᱫᱚ ᱚᱱᱟᱴᱟᱜ ᱦᱩᱭᱩᱜᱼᱟ,
ᱦᱮᱸ ᱜᱚᱝᱠᱮ ᱚᱱᱮ ᱚ ᱦᱚᱸ ᱟᱨ ᱪᱮᱫ ᱞᱤᱧ ᱞᱟᱹᱭᱟ ᱜᱚᱝᱠᱮ ᱱᱚᱜᱼᱚᱭ ᱦᱟᱸᱜ ᱥᱚᱢᱚᱭ ᱠᱚᱢᱟ ᱦᱟᱸᱜ ᱥᱮᱴᱮᱨᱚᱜ ᱠᱟᱱ ᱛᱟᱹᱞᱤᱧᱟ ᱟᱨ ᱪᱟᱞᱟᱜ ᱟᱹᱞᱤᱧ ᱦᱟᱸᱜ ᱟᱨ ᱛᱮᱦᱮᱧ ᱫᱚ ᱚᱱᱠᱟ ᱜᱮᱞᱟᱝ ᱨᱚᱯᱚᱲᱟ,
ᱦᱮᱸ ᱪᱮᱫ ᱚᱠᱟ ᱛᱮᱵᱤᱱ ᱪᱟᱞᱟᱜᱼᱟᱹ
ᱦᱳᱭ ᱪᱟᱞᱟᱜ ᱟᱞᱤᱧ ᱛᱟᱦᱮᱱ ᱫᱚ ᱱᱤᱛᱚᱜ ᱦᱟᱹᱜ ᱢᱮᱱᱟᱜ ᱛᱟᱞᱮᱭᱟ ᱚᱲᱟᱜ ᱨᱮ ᱡᱟᱦᱟᱸ ᱠᱚ